ᱦᱮᱸ ᱥᱟᱨᱡᱚᱢ ᱜᱚᱝᱠᱮ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢ ᱠᱟᱱᱟ ᱟᱹᱵᱤᱱᱟᱜ, ᱟᱹᱞᱤᱧᱟᱜ ᱟᱸᱡᱚᱢ ᱴᱷᱤᱠᱟᱹᱜ ᱠᱟᱱᱟ ᱛᱚ?
ᱦᱮᱸ ᱜᱚᱝᱠᱮ ᱟᱸᱡᱚᱢ ᱴᱷᱤᱠᱟᱹᱜ ᱠᱟᱱ ᱜᱮᱭᱟ᱾
ᱟᱪᱪᱷᱟ ᱪᱷᱟ ᱪᱷᱟ᱾
ᱢᱚᱡ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚ ᱢᱚᱸᱡ ᱵᱟᱲᱟ ᱜᱮ ᱱᱚᱜᱼᱚᱭ, ᱢᱟᱴᱷ ᱥᱮᱫ ᱠᱷᱚᱡ ᱦᱮᱡ ᱵᱟᱲᱟ ᱦᱩᱭ ᱱᱟ ᱛᱚ,
ᱚ ᱟᱪᱪᱷᱟ ᱛᱚ ᱨᱚᱦᱚᱭ ᱠᱚ ᱪᱟᱞᱟᱜ ᱠᱟᱱ ᱜᱮᱭᱟ ᱥᱮᱪᱮᱫ?
ᱦᱮᱸ ᱨᱚᱦᱚᱭ ᱠᱚᱫᱚ ᱱᱚᱜᱼᱚᱭ ᱟᱹᱣᱨᱤ ᱞᱮ ᱮᱛᱚᱦᱚᱵᱟ ᱢᱤᱫᱴᱟᱝ ᱵᱟᱨᱭᱟ ᱠᱚ ᱮᱦᱚᱵ ᱠᱟᱫᱟ, ᱟᱞᱮ ᱫᱚ ᱠᱟᱹᱡ ᱫᱮᱨᱤ ᱜᱮᱛᱟᱞᱮᱭᱟ ᱟᱹᱣᱨᱤ ᱞᱮ ᱮᱦᱚᱵᱟ᱾
ᱟᱪᱪᱷᱟ ᱟᱪᱪᱷᱟ ᱛᱚ ᱛᱚᱞᱟ ᱠᱚᱫᱚ ᱦᱟᱨᱟ ᱧᱚᱜ ᱠᱟᱱᱟ ᱥᱮ ᱵᱟᱝ?
ᱦᱮᱸ ᱜᱚᱝᱠᱮ ᱦᱟᱨᱟ ᱥᱟᱹᱛ ᱠᱟᱱᱟ, ᱦᱟᱨᱟ ᱠᱷᱚᱱᱟᱜ ᱦᱚᱸ ᱟᱨᱚ ᱵᱟᱹᱲᱛᱤ ᱜᱚᱫᱚᱜ ᱠᱟᱱᱟ, ᱪᱮᱫ ᱞᱤᱧ ᱞᱟᱹᱭᱟ ᱱᱟ ᱫᱟᱜ ᱜᱮ ᱵᱟᱭ ᱡᱟᱹᱲᱤ ᱟᱵᱚᱱ ᱠᱟᱱᱟ ᱟᱞᱮ ᱥᱮᱫ ᱢᱟ, ᱛᱚ ᱟᱯᱮ ᱥᱮᱫ ᱫᱚ ᱫᱟᱜ ᱡᱟᱹᱲᱤ ᱫᱚ ᱚᱠᱟ ᱞᱮᱠᱟ?
ᱫᱟᱜ ᱡᱟᱹᱲᱤ ᱠᱚᱫᱚ ᱫᱤᱱᱟᱹᱢ ᱫᱤᱱ ᱞᱮᱠᱟ ᱜᱮᱛᱚᱭ ᱫᱟᱜ ᱫᱚᱭ ᱫᱟᱜ ᱫᱟ, ᱛᱚ ᱛᱮᱢᱚᱱ ᱢᱟᱱᱮ ᱠᱷᱮᱛ ᱨᱮ ᱠᱷᱮᱛ ᱵᱟᱜᱟᱣ ᱜᱟᱱᱚᱜ ᱞᱮᱠᱟ ᱫᱚ ᱵᱟᱝ᱾
ᱦᱮᱸ᱾ ᱩᱱᱠᱩ ᱫᱚ ᱨᱚᱦᱚᱭ ᱠᱚᱫᱚ ᱟᱹᱣᱨᱤ ᱯᱮ ᱮᱛᱚᱦᱚᱵᱟ ᱵᱟᱝ?
ᱟᱹᱣᱨᱤ ᱟᱹᱣᱨᱤ ᱟᱹᱣᱨᱤ ᱟ. ᱣᱨᱤ ᱦᱚᱸᱜᱼᱚᱭ ᱠᱷᱮᱛ ᱠᱚᱜᱮ ᱥᱟᱢᱴᱟᱣ ᱵᱟᱲᱟᱭ ᱦᱩᱭᱩᱜ ᱠᱟᱱᱟ ᱟᱨᱠᱤ᱾
ᱨᱚᱦᱚᱭ ᱞᱟᱹᱜᱤᱫ ᱟᱰᱤ ᱟᱫᱚ ᱩᱱᱟᱹᱜ ᱵᱟᱹᱲᱛᱤ ᱡᱟᱹᱲᱤ ᱫᱚ ᱵᱟᱹᱱᱩᱜᱼᱟ ᱵᱟᱸᱫᱽ ᱠᱚᱫᱚ ᱵᱟᱝ ᱯᱮᱨᱮᱡ ᱠᱮᱜᱼᱟ ᱛᱚ ᱟ ᱜᱟᱰᱟ ᱠᱚᱨᱮᱱ ᱫᱚ ᱦᱟᱹᱠᱩ ᱠᱚ ᱳᱰᱳᱚᱸᱜ ᱠᱟᱱ ᱜᱮᱭᱟ ᱛᱚ ᱚᱱᱟ ᱩᱱᱠᱩ ᱫᱚ ᱯᱨᱟᱭ ᱞᱮᱠᱟ ᱜᱮ ᱥᱟᱵ ᱵᱟᱲᱟ ᱠᱚ ᱦᱩᱭᱱᱟ, ᱛᱟᱨᱯᱚᱨ ᱡᱟᱹᱯᱩᱫ ᱮᱫᱟᱭ ᱚᱝᱠᱟ ᱵᱟᱹᱨᱩᱰᱟᱝ ᱠᱚᱦᱚᱸ ᱠᱚ ᱩᱰᱩᱠᱚᱜ ᱠᱟᱱᱟ ᱜᱚᱝᱠᱮ᱾ ᱛᱚ ᱩᱝᱠᱩ ᱜᱮ ᱠᱟᱹᱴᱤᱡ ᱥᱟᱵ ᱵᱟᱲᱟ ᱦᱩᱭᱩᱜ ᱠᱟᱱᱟ᱾
ᱵᱟᱹᱨᱩᱰᱟᱝ ᱡᱤᱞ ᱫᱚᱵᱤᱱ ᱡᱚᱢ ᱠᱟᱜᱼᱟ ᱜᱚᱢᱠᱮ ᱛᱚᱵᱮ?
ᱦᱮᱸ᱾
ᱛᱚ ᱜᱚᱝᱠᱮ ᱠᱟᱹᱡ ᱞᱮᱭᱟᱜ ᱵᱤᱱ ᱥᱮ ᱚᱠᱟ ᱞᱮᱠᱟ ᱵᱟᱨᱩᱰᱟᱝ ᱚᱠᱟ ᱠᱟᱛᱮ ᱜᱚᱡ ᱚᱠᱟ ᱞᱮᱠᱟᱛᱮ ᱫᱟᱜ ᱞᱤᱧ ᱫᱟᱭ ᱥᱩᱨ ᱨᱮ ᱪᱟᱞᱟᱣ ᱞᱮᱠᱷᱟᱱ ᱜᱮ ᱠᱚ ᱫᱟᱹᱲ ᱫᱚ ᱚᱠᱟ ᱞᱮᱠᱟᱛᱮ ᱜᱚᱡ ᱠᱚ ᱦᱩᱭᱩᱜᱼᱟ?
ᱟᱫᱚ ᱧᱤᱫᱟᱹ ᱵᱮᱲᱟ ᱪᱟᱞᱟᱜ ᱦᱩᱭᱩᱜᱼᱟ ᱱᱤᱭᱟᱹ ᱟᱫᱚ ᱧᱤᱫᱟᱹ ᱵᱮᱲᱟ ᱢᱟ ᱴᱚᱨᱪ ᱞᱟᱭᱤᱴ ᱛᱮᱜᱮ ᱠᱚ ᱫᱷᱟᱸᱫᱟᱜᱼᱟ, ᱵᱮᱥᱤ ᱥᱟᱺᱜᱤᱧ ᱫᱚ ᱵᱟᱝᱠᱚ ᱪᱟᱞᱟᱜᱼᱟ᱾
ᱚ ᱢᱟᱱᱮ ᱞᱟᱭᱤᱴ ᱫᱚᱦᱚᱸ ᱠᱟᱠᱚ ᱠᱚ ᱦᱩᱭᱩᱜᱼᱟ ᱵᱟᱝ?
ᱦᱮᱸ ᱦᱮᱸ ᱦᱮᱸ ᱦᱮᱸ᱾
ᱚᱛ ᱛᱮ ᱚ ᱵᱟᱨᱩᱴᱟᱝ ᱡᱤᱞ ᱫᱚ ᱚᱠᱟ ᱞᱮᱠᱟ ᱜᱮᱫ ᱠᱚᱣᱟ ᱥᱮᱠᱚ ᱠᱷᱟᱞ ᱠᱚᱣᱟ ᱟᱸᱡᱚᱢ ᱟᱠᱟᱫ ᱞᱤᱧ ᱠᱷᱟᱞ ᱠᱚᱣᱟ ᱠᱚ ᱛᱚ᱾
ᱦᱮᱸ ᱠᱷᱟᱞ ᱠᱚᱣᱟ ᱠᱚ ᱟᱞᱮ ᱥᱮᱫ ᱫᱚ ᱱᱚᱣᱟ ᱤᱭᱟᱹ ᱚᱠᱛᱚ ᱟᱨᱠᱤ ᱱᱩᱠᱩᱣᱟᱜ ᱫᱚ ᱦᱟᱨᱛᱟ ᱠᱚᱫᱚ ᱟᱞᱮ ᱱᱚᱛᱮ ᱫᱚ ᱵᱟᱝᱠᱚ ᱡᱚᱢ ᱛᱟᱠᱚᱣᱟ ᱟᱨ
ᱚ ᱟᱪᱪᱷᱟ, ᱪᱮ ᱞᱚᱞᱚ ᱫᱟᱜ ᱛᱮᱠᱚ ᱠᱷᱟᱞ ᱠᱚᱣᱟ ᱥᱮ ᱚᱠᱟ ᱠᱮᱠᱟ?
ᱞᱚᱞᱚ ᱫᱟᱜ ᱮ ᱛᱮᱫᱚ ᱵᱟᱝ ᱮ ᱮᱠᱟᱞ ᱪᱷᱟᱞ ᱩᱨ ᱟᱨᱠᱤ ᱱᱤᱭᱟᱹ ᱜᱮᱫ ᱠᱟᱛᱮᱜ ᱟᱨᱠᱤ᱾
ᱢᱟᱱᱮ ᱚᱱᱮ ᱡᱟᱦᱟᱸ ᱤᱭᱟᱹ ᱡᱟᱦᱟᱸ ᱟᱱᱮ ᱢᱮᱨᱚᱢ ᱠᱚᱠᱚ ᱤᱭᱟᱹ ᱠᱚᱫᱚ ᱵᱟᱝ?
ᱦᱳᱭ ᱦᱳᱭ ᱦᱳᱭ ᱦᱳᱭ ᱦᱳᱭ ᱦᱳᱭ ᱚᱱᱮ ᱚᱱᱠᱟ ᱜᱮ ᱟᱨᱠᱤ,
ᱛᱚ ᱚᱱᱠᱟ ᱵᱟᱨᱫᱚᱢ ᱫᱚ ᱠᱚ ᱪᱷᱟᱲᱟᱣ ᱠᱚᱣᱟ ᱟᱪᱪᱷᱟ᱾
ᱦᱮᱸ,
ᱛᱚ ᱡᱟᱸᱜᱟ ᱠᱚᱫᱚ ᱵᱚᱦᱚᱜ ᱠᱚᱫᱚ ᱠᱚ ᱢᱮᱥᱟ ᱛᱟᱠᱚᱣᱟ ᱥᱮ ᱪᱟᱯᱟᱫ ᱜᱤᱰᱤ ᱞᱟᱡ ᱠᱚ?
ᱞᱟᱡ ᱠᱚᱫᱚ ᱚᱱᱟ ᱫᱚᱠᱚ ᱜᱤᱰᱤᱭᱟ ᱠᱷᱟᱹᱞᱤ ᱦᱚᱲᱢᱚ ᱜᱮ ᱡᱟᱸᱜᱟ ᱠᱚᱦᱚᱸ ᱟᱨ, ᱛᱮᱢᱚᱱ ᱨᱟᱢᱟ ᱰᱚᱜ ᱫᱷᱟᱹᱨᱤᱡ ᱫᱚ ᱵᱟᱝ᱾ ᱟᱨᱚ ᱵᱚᱦᱚᱜ ᱦᱚᱸ ᱵᱟᱝ ᱥᱩᱫᱷᱩ ᱦᱚᱲᱢᱚ ᱛᱮᱫ ᱜᱮ ᱟᱨᱠᱤ᱾
ᱛᱚ ᱜᱚᱝᱠᱮ ᱟᱯᱮ ᱚᱱᱛᱮ ᱫᱚ ᱵᱟᱹᱨᱩᱰᱟᱝ ᱠᱚ ᱡᱚᱢ ᱠᱚᱜᱮᱭᱟ ᱥᱮ ᱵᱟᱝ?
ᱡᱚᱢ ᱫᱚᱠᱚ ᱡᱚᱢ ᱠᱚ ᱜᱮᱭᱟ ᱥᱟᱜᱮᱱ ᱟᱨ ᱥᱩᱱᱩᱢ ᱧᱩᱨ ᱞᱮᱱ ᱞᱮᱱᱠᱷᱟᱡ᱾ ᱥᱩᱱᱩᱢ,
ᱟᱪᱪᱷᱟ ᱟᱹᱵᱤᱱ ᱵᱤᱱ ᱡᱚᱢ ᱵᱟᱲᱟ ᱟᱠᱟᱜ ᱠᱚᱣᱟ ᱥᱮ ᱵᱟᱝ?
ᱦᱮᱸ ᱡᱚᱢ ᱫᱚᱠᱚ ᱡᱚᱢ ᱵᱟᱲᱟ, ᱠᱚ ᱜᱮᱭᱟ᱾ ᱵᱟᱨ ᱠᱚ ᱟᱯᱮ ᱴᱷᱮᱜ ᱜᱮ ᱪᱮᱜ ᱜᱮ ᱡᱟᱦᱟᱸ ᱫᱚ ᱦᱟᱸᱜ, ᱡᱩᱫᱤ ᱵᱟᱨ ᱯᱮ ᱢᱟᱱᱮ ᱟᱛᱳ ᱯᱟᱲᱟ ᱦᱟᱱᱮ ᱠᱤᱪᱷᱩ ᱜᱟᱛᱮ ᱠᱚᱲᱟ ᱠᱚ ᱛᱟᱦᱮ ᱠᱟᱱᱟ ᱛᱚ ᱟᱫᱚ ᱚᱱᱮ ᱪᱟᱞᱟᱣ ᱦᱩᱭ ᱞᱮᱱ ᱛᱟᱦᱮᱸᱫ, ᱟᱫᱚ ᱵᱟᱨᱩᱰᱟᱝ ᱡᱮᱞ ᱠᱚ ᱮᱢᱟᱫᱤᱧᱟ ᱟᱫᱚ ᱤᱧᱦᱚᱧ ᱡᱚᱢ ᱵᱟᱲᱟ ᱠᱮᱜᱼᱟ ᱟᱫᱚ ᱠᱩᱞᱤ ᱫᱚ ᱵᱟᱹᱧ ᱠᱩᱞᱤ ᱞᱮᱜ ᱠᱚᱣᱟ᱾ ᱟᱫᱚ ᱟᱹᱞᱤᱧ ᱦᱚᱸ ᱵᱟᱝ ᱡᱚᱢ ᱥᱟᱱᱟᱭᱮᱜ ᱞᱤᱧ ᱛᱟᱦᱮᱜ ᱟᱫᱚ ᱠᱚ ᱞᱟᱹᱭᱟ ᱛᱚ ᱵᱟᱨᱩᱰᱟᱝ ᱡᱮᱞ ᱫᱚ ᱡᱚᱢ ᱵᱷᱟᱜᱮᱭᱟ,
ᱦᱳᱭ ᱦᱳᱭ ᱦᱳᱭ ᱦᱳᱭ ᱡᱚᱢ ᱫᱚ ᱵᱷᱟᱜᱮᱭᱟ ᱛᱚ, ᱡᱟᱹᱯᱩᱫ ᱫᱤᱱ ᱠᱟᱱᱟ ᱟᱵᱚ ᱤᱭᱟᱹ᱾ ᱟᱞᱮ ᱥᱮᱫ ᱢᱟ ᱡᱟᱹᱯᱩᱫ ᱫᱤᱱ ᱢᱟᱱᱮ ᱦᱟᱹᱠᱩ ᱠᱚ ᱵᱟᱹᱨᱩᱰᱟᱝ ᱠᱚ ᱤᱭᱟᱹ ᱠᱚᱠᱚ ᱩᱰᱸᱩᱝᱚᱜ ᱜᱮᱭᱟ ᱛᱚ, ᱠᱚ ᱡᱚᱢ ᱦᱚᱸ ᱫᱚᱨᱠᱟᱨ ᱠᱟᱱᱟ ᱵᱟᱝ ᱫᱚ ᱵᱟᱝ,
ᱦᱩᱸ,
ᱟᱨ ᱟᱨᱚ ᱨᱩᱪᱤ ᱞᱮᱠᱟ ᱛᱮ ᱟᱨ ᱠᱤ᱾ ᱛᱚ ᱚᱠᱚᱭ ᱠᱚᱴᱷᱮᱡ ᱫᱚ ᱨᱩᱪᱤ ᱞᱮᱠᱟᱛᱮᱢ ᱡᱚᱢ ᱞᱮᱠᱷᱟᱱ ᱫᱚ ᱵᱟᱝ ᱪᱤᱠᱟ ᱢᱮᱭᱟ ᱡᱮ ᱦᱮᱸ᱾
ᱤᱭᱟᱹ ᱟᱨ ᱰᱟᱠᱛᱟᱨ ᱠᱚᱠᱚ ᱞᱟᱹᱭᱟᱛᱚ ᱡᱮ ᱵᱟᱹᱨᱩᱰᱟᱝ ᱡᱮᱞ ᱫᱚ ᱡᱚᱢ ᱵᱷᱟᱜᱮᱭᱟ᱾ ᱰᱟᱠᱛᱟᱨ ᱠᱚᱠᱚ ᱞᱟᱹᱭᱟ ᱛᱚ ᱵᱟᱨᱩᱰᱟᱝ ᱡᱮᱞ ᱫᱚ ᱡᱚᱢ ᱵᱷᱟᱜᱮ ᱜᱮᱭᱟ᱾
ᱦᱳᱭ ᱦᱳᱭ ᱦᱳᱭ ᱦᱳᱭ᱾
ᱚᱱᱟ ᱠᱷᱟᱛᱤᱨ ᱟᱞᱤᱧ ᱵᱟᱞᱤᱧ, ᱚᱱᱟ ᱠᱷᱟᱹᱛᱤᱨ ᱵᱟᱨᱩᱰᱟᱝ ᱡᱤᱞ ᱠᱚ ᱡᱚᱢ ᱵᱟᱲᱟ ᱦᱩᱭᱩᱜ ᱜᱮᱭᱟ᱾
ᱦᱚᱸ, ᱛᱚ ᱜᱚᱝᱠᱮ ᱥᱚᱵᱽᱡᱤ ᱴᱚᱵᱡᱤ ᱫᱚ ᱱᱤᱭᱟᱹ ᱵᱟᱨ ᱛᱤᱱᱟᱹᱜ ᱜᱟᱱ ᱵᱤᱱ ᱞᱟᱜᱟᱣ ᱞᱮᱫᱟ ᱟᱨᱠᱤ,
ᱥᱚᱵᱡᱤ ᱠᱚᱫᱚ ᱪᱮᱫ ᱞᱤᱧ ᱞᱟᱹᱭᱼᱟ ᱜᱚᱝᱠᱮ ᱥᱚᱵᱡᱤ ᱠᱚ ᱫᱚ ᱚᱱᱠᱟ ᱵᱟᱝ ᱪᱟᱥ ᱦᱩᱭᱩᱜ ᱜᱮᱭᱟ᱾
ᱮᱠᱟᱨᱚᱱ ᱫᱚ ᱵᱟᱝ ᱪᱟᱥ ᱦᱩᱭᱩᱜ ᱜᱮᱭᱟ᱾ ᱢᱟᱱᱮ ᱢᱟᱱᱮ ᱚᱱᱠᱟ ᱦᱟᱸᱜ ᱚᱱᱮ ᱟᱞᱮ ᱟᱹᱛᱩ ᱥᱮᱫ ᱵᱟᱠᱚ ᱪᱟᱥ ᱜᱮᱭᱟ ᱛᱚ ᱟᱫᱚ ᱦᱟᱸᱜ, ᱟᱞᱤᱧ ᱦᱚᱸ ᱚᱱᱠᱟ ᱫᱚ ᱦᱟᱸᱜ ᱥᱚᱵᱡᱤ ᱤᱫᱤ ᱠᱟᱛᱮᱫ ᱟᱫᱚ ᱦᱟᱸᱜ ᱥᱮᱴᱤᱝ ᱠᱚᱫᱚ ᱦᱟᱸᱜ ᱵᱟᱹᱞᱤᱧ ᱵᱟᱰᱟᱭᱟ᱾ ᱨᱟᱡᱟ ᱥᱤᱡᱤᱱ ᱫᱚ ᱢᱤᱫᱴᱟᱝ ᱜᱮᱞᱤᱧ ᱵᱟᱰᱟᱭᱟ ᱚᱱᱮ ᱡᱟᱹᱯᱩᱫ ᱴᱟᱭᱤᱢ ᱟᱸᱜ ᱠᱷᱟᱱ ᱡᱟᱹᱯᱩᱫ ᱫᱤᱱ ᱯᱚᱨ ᱦᱮᱸ ᱥᱮ,
ᱚ ᱟᱪᱪᱷᱟ ᱟᱪᱪᱷᱟ᱾ ᱛᱚ ᱥᱚᱥᱟ ᱢᱚᱥᱟ ᱚᱱᱟ ᱠᱚᱦᱚᱸ ᱢᱟᱱᱮ ᱵᱟᱠᱚ ᱨᱟᱹᱥᱠᱟᱹᱜᱼᱟ ᱡᱮ, ᱧᱮᱞ ᱵᱟᱲᱟᱭ ᱜᱮᱭᱟᱵᱤᱱ ᱥᱚᱥᱟ ᱨᱮᱱᱟᱜ ᱨᱮᱴ ᱪᱮᱜᱠᱟ ᱵᱟᱹᱲᱛᱤᱜᱼᱟ ᱛᱚ, ᱚᱱᱠᱟᱱᱟᱜ ᱠᱚᱱᱳ, ᱠᱷᱚᱥᱟ ᱪᱟᱥ ᱠᱤᱢᱵᱟ ᱠᱚᱱᱰᱦᱷᱟ ᱪᱟᱥ ᱚᱱᱠᱟ ᱛᱮᱢᱚᱱ ᱚᱱᱛᱮ, ᱚᱱᱟᱛᱮ ᱯᱚᱭᱥᱟ ᱠᱩᱲᱤ ᱟᱨᱡᱟᱣ ᱨᱮᱭᱟᱜ ᱟᱨᱠᱤ ᱵᱟᱯᱮ ᱨᱤᱠᱟᱹᱭᱟ᱾
ᱱᱚᱛᱮ ᱦᱚᱸ ᱪᱮᱫ ᱤᱧ ᱞᱟᱹᱭᱟ ᱜᱚᱝᱠᱮ ᱟᱞᱮ ᱥᱮᱫ ᱫᱚ᱾ ᱢᱟᱱᱮ ᱪᱟᱥ ᱫᱚᱠᱚ ᱪᱟᱥᱼᱟ ᱚᱱᱠᱟ ᱠᱚᱢ ᱠᱚᱢ ᱟᱨᱠᱤ ᱥᱚᱥᱟ ᱠᱚᱫᱚ ᱦᱟᱸᱜ᱾ ᱱᱮᱛᱟᱨ ᱫᱚ ᱵᱟᱭ ᱪᱟᱥ ᱵᱟᱲᱟᱭ ᱜᱮᱭᱟ ᱛᱚ ᱱᱮᱛᱟᱨ ᱫᱚ ᱵᱟᱭ ᱪᱟᱥᱮᱜᱼᱟ ᱩᱱᱤ ᱦᱚᱸ᱾
ᱟᱪᱪᱷᱟ ᱟᱪᱪᱷᱟ᱾
ᱛᱚ ᱟᱸ
ᱛᱟᱦᱞᱮ ᱱᱤᱛᱚ ᱫᱚ ᱢᱮᱱᱫᱟᱹᱧ᱾
ᱦᱮᱸ ᱢᱮᱱᱫᱟᱞᱤᱧ ᱟᱯᱮ ᱚᱱᱟ᱾ ᱠᱚᱨᱮ ᱫᱚ ᱯᱚᱨᱚᱵᱽ ᱡᱟᱦᱟᱱᱟᱜ ᱯᱮ ᱠᱚᱨᱟᱣ ᱦᱚᱪᱚᱭ ᱜᱮᱭᱟ ᱥᱮ ᱵᱟᱝ ᱚᱱᱮ ᱟᱛᱳ ᱠᱚᱨᱮ ᱵᱟᱦᱟ᱾ ᱥᱚᱨᱦᱟᱭ ᱢᱟᱜ ᱢᱚᱬᱮ ᱠᱚ ᱤᱱᱟᱹ ᱠᱚ ᱟᱯᱮ ᱦᱮᱱᱟᱜ ᱛᱟᱯᱮᱭᱟ ᱥᱮ ᱵᱟᱝ ᱟᱨᱠᱤ᱾
ᱦᱮᱸ, ᱢᱮᱱᱟᱜᱼᱟ ᱜᱚᱝᱠᱮ ᱟᱞᱮ ᱥᱮᱱ, ᱟᱯᱮ ᱥᱮᱫ ᱢᱮᱱᱟᱜ ᱟᱥᱮ ᱵᱟᱝ?
ᱦᱮᱸ ᱦᱮᱸ ᱾
ᱦᱩᱸ ᱾
ᱛᱚ ᱟᱹᱰᱤ ᱢᱚᱸᱡᱽ ᱟᱹᱞᱤ ᱵᱩᱡᱷᱟᱹᱣ᱾ ᱠᱮᱫᱟ ᱡᱮ ᱟᱯᱮ ᱚᱱᱛᱮ ᱦᱚᱸ ᱱᱤᱭᱟᱹ ᱠᱚ ᱟᱵᱚᱣᱟᱜ ᱫᱷᱚᱨᱚᱢ ᱨᱮᱭᱟᱜ᱾ ᱮ ᱵᱚᱸᱜᱟ ᱵᱩᱨᱩ ᱠᱚ᱾ ᱟᱯᱮ ᱮᱠᱷᱚᱱᱚ ᱯᱮ ᱥᱟᱵ ᱫᱚᱦᱚ ᱟᱠᱟᱫᱟ ᱢᱮᱱᱛᱮ, ᱛᱚ᱾ ᱚ ᱵᱟᱦᱟ ᱫᱚ ᱚᱠᱟ ᱚᱠᱛᱚ ᱯᱮ ᱵᱟᱦᱟᱜ ᱯᱮ ᱟᱯᱮ?
ᱟᱞᱮ? ᱟᱞᱮ ᱫᱚ ᱯᱷᱟ ᱯᱷᱟᱜᱩᱱ ᱵᱚᱸᱜᱟ ᱜᱚᱝᱠᱮ ᱾
ᱯᱷᱟᱹᱜᱩᱱ ᱵᱚᱸᱜᱟ ᱾
ᱦᱮᱸ᱾
ᱛᱚ ᱟᱹᱰᱤ ᱟᱹᱰᱤ ᱡᱟᱭᱜᱟ ᱠᱚᱨᱮ ᱜᱮ ᱟᱸᱡᱚᱢ ᱠᱟᱱᱟ ᱪᱟᱹᱛ ᱵᱚᱸᱜᱟ ᱾ ᱠᱤ ᱵᱟᱹᱭᱥᱟᱹᱠ ᱵᱚᱸᱜᱟ ᱠᱚ ᱵᱟᱦᱟᱜ ᱜᱮᱭᱟ ᱛᱚ, ᱟᱯᱮ᱾ ᱥᱚᱨᱦᱟᱭ ᱫᱚ ᱚᱠᱟ ᱥᱚᱢᱚᱭ ᱚᱠᱟ, ᱚᱠᱛᱚ ᱯᱮ ᱥᱚᱨᱦᱟᱭᱚᱜ ᱜᱮᱭᱟ ᱟᱨᱠᱤ?
ᱥᱚᱨᱚᱦᱟᱭ ᱫᱚ ᱥᱚᱨᱚᱦᱟᱭ ᱵᱚᱸᱜᱟᱨᱮ ᱜᱮ ᱜᱚᱝᱠᱮ ᱾
ᱟᱪᱪᱷᱟ ᱟᱪᱪᱷᱟ ᱟᱫᱚ ᱵᱷᱮᱜᱟᱨ ᱵᱷᱮᱜᱟᱨ ᱧᱮᱞ ᱟᱠᱟᱱ ᱜᱮᱭᱟ ᱛᱚ ᱡᱮ ᱥᱚᱨᱦᱟᱭ᱾ ᱫᱚ ᱚᱠᱚᱭ ᱫᱚ ᱯᱩᱥ ᱵᱚᱸᱜᱟ ᱦᱚᱸᱠᱚ ᱥᱚᱨᱦᱟᱭᱚᱜ ᱜᱮᱭᱟ ᱾
ᱟᱸ ᱟᱡᱚᱢ ᱵᱟᱲᱟ ᱠᱟᱫᱟ ᱵᱤᱱ ᱠᱤ᱾ ᱡᱟᱸᱦᱟ ᱱᱤᱝᱠᱟᱹ ᱯᱩᱥ ᱵᱚᱸᱜᱟ ᱦᱚᱸᱠᱚ ᱥᱚᱨᱦᱟᱭᱚᱜ ᱜᱮᱭᱟ ᱢᱮᱱᱛᱮ᱾
ᱦᱮᱸ ᱵᱚᱸᱜᱟ, ᱦᱮᱸ ᱜᱚᱝᱠᱮ ᱟᱸᱡᱚᱢ ᱵᱟᱲᱟ᱾
ᱟᱪᱪᱷᱟ ᱟᱪᱪᱷᱟ ᱛᱚ᱾ ᱟᱯᱮ ᱥᱚᱨᱦᱟᱭ ᱫᱚ ᱚᱠᱟ ᱞᱮᱠᱟ ᱯᱮ ᱥᱚᱨᱦᱟᱭᱚᱜᱼᱟ ᱠᱳᱱᱳ ᱯᱟᱛᱲᱟ ᱯᱤᱴᱷᱟᱹ ᱚᱱᱠᱟ ᱱᱟᱜ ᱠᱳᱱᱳ? ᱟᱭᱳᱡᱚᱱᱟ ᱡᱮ᱾ ᱱᱮᱣᱛᱟ ᱠᱟᱛᱮ ᱯᱟᱛᱲᱟ ᱯᱤᱴᱷᱟᱹ ᱠᱚ ᱡᱚᱢ ᱥᱚᱨᱦᱟᱭ ᱨᱮ ᱯᱤᱴᱷᱟᱹ ᱠᱚ ᱞᱟᱴᱷᱟ ᱠᱚ᱾
ᱯᱤᱴᱷᱟᱹ ᱠᱚ ᱞᱟᱴᱷᱟ ᱦᱮᱸ ᱜᱚᱝᱠᱮ ᱡᱚᱢ ᱵᱟᱲᱟᱭ ᱜᱮ ᱾ ᱦᱳᱭ ᱥᱩᱠᱨᱤ ᱡᱤᱞ ᱠᱚ ᱟᱹᱜᱩ ᱵᱟᱲᱟ ᱦᱩᱭᱩᱜᱼᱟ ᱟᱨ ᱰᱟᱝᱨᱤ᱾ ᱰᱟᱝᱨᱤ ᱡᱤᱞ ᱠᱚ ᱫᱚ ᱵᱷᱟᱹᱡᱤ ᱵᱟᱲᱟᱭ ᱦᱩᱭᱩᱜᱼᱟ ᱥᱩᱠᱨᱤ ᱡᱤᱞ ᱠᱚ ᱫᱚ ᱯᱤᱴᱟᱹ ᱵᱟᱲᱟᱭ ᱦᱩᱭᱩᱜᱼᱟ ᱛᱟᱯᱚᱨᱮ ᱥᱤᱢ ᱡᱤᱞ᱾ ᱥᱤᱢ ᱡᱤᱞ ᱠᱚᱫᱚ ᱚᱱᱟ ᱦᱚᱸ ᱯᱤᱴᱷᱟᱹ ᱦᱩᱭᱩᱜᱼᱟ ᱠᱟᱹᱡ ᱫᱚ ᱵᱷᱟᱹᱡᱤ ᱵᱟᱲᱟᱭ ᱦᱩᱭᱩᱜᱼᱟ ᱾
ᱟᱪᱪᱷᱟ ᱟᱪᱪᱷᱟ, ᱚᱱᱟ ᱜᱮ ᱡᱚᱢ ᱧᱩ ᱨᱟᱹᱥᱠᱟᱹ ᱯᱚᱨᱚᱵᱽ ᱠᱟᱱ ᱛᱚ ᱾ ᱛᱟᱵᱚᱱ ᱜᱮᱭᱟ ᱥᱚᱨᱦᱟᱭ ᱫᱚ ᱦᱟᱹᱛᱤ ᱞᱮᱠᱟᱱ ᱦᱩᱸ᱾ ᱦᱮᱸ ᱦᱮᱸ ᱦᱮᱸ ᱾ ᱛᱚ ᱫᱚᱨᱠᱟᱨ ᱠᱟᱱ ᱛᱟᱵᱚᱱᱟ ᱟᱵᱚᱣᱟᱜ ᱯᱟᱹᱣᱨᱟᱹ ᱦᱟᱺᱰᱤ ᱦᱚᱸ ᱟᱵᱚᱣᱟᱜ ᱫᱷᱚᱨᱚᱢ ᱨᱮᱭᱟᱜ ᱠᱟᱹᱢᱤᱨᱮ ᱮᱢ ᱛᱟᱵᱚᱱᱟᱭ ᱚᱱᱟ ᱦᱚᱸ ᱫᱚᱨᱠᱟᱨ ᱾ ᱫᱚᱨᱠᱟᱨ ᱠᱟᱱᱟ ᱛᱚ᱾
ᱦᱮᱸ᱾
ᱚᱱᱟ ᱠᱚ ᱪᱮᱫ ᱞᱮᱠᱟ ᱵᱚᱱ ᱤᱭᱩᱡᱽ ᱞᱮᱠᱷᱟᱱ ᱜᱚᱝᱠᱮ ᱟᱵᱚ ᱵᱷᱟᱹᱞᱤ ᱫᱚᱵᱚᱱ ᱛᱟᱦᱮᱱᱟ ᱟᱨᱠᱤ?
ᱵᱷᱟᱜᱤ ᱫᱚ ᱱᱚᱣᱟ ᱠᱚ ᱞᱟᱹᱭᱟ ᱚᱱᱟ ᱡᱟᱦᱟᱸ ᱠᱚ ᱞᱟᱹᱭᱮᱫᱟ, ᱵᱚᱸᱜᱟ ᱯᱨᱚᱥᱟᱫᱽ ᱦᱟᱸᱜ ᱦᱮᱸ ᱥᱮ ᱚᱱᱟᱜᱮ ᱦᱟᱸᱜ ᱦᱮᱸ, ᱟᱫᱚᱧ ᱵᱚᱸᱜᱟᱭᱟ ᱚᱲᱟᱜ ᱨᱮ ᱦᱟᱺᱰᱤ ᱚᱱᱟ ᱦᱟᱺᱰᱤ ᱞᱤᱧ ᱵᱚᱸᱜᱟᱭ᱾ ᱵᱚᱰᱚᱡ ᱵᱟᱲᱟᱜᱼᱟ ᱟᱨᱠᱤ ᱠᱟᱹᱡ ᱵᱟᱲᱟᱭᱟ ᱟᱨᱠᱤ ᱠᱟᱹᱡ ᱛᱟᱞᱟᱝ ᱟᱨᱠᱤ᱾ ᱯᱨᱚᱥᱟᱛ ᱞᱮᱠᱟ ᱟᱨᱠᱤ ᱢᱤᱫ ᱠᱟᱹᱴᱤᱜ᱾
ᱦᱳᱭ, ᱟᱫᱚ ᱚᱱᱟ ᱜᱮ ᱞᱤᱧ ᱠᱩᱞᱤᱭᱮᱫ ᱵᱮᱱᱟ ᱡᱮ ᱟᱵᱚ ᱚᱱᱟᱠᱚ ᱦᱟᱺᱰᱤ ᱯᱟᱹᱣᱨᱟᱹᱫᱚ, ᱚᱠᱟ ᱞᱮᱠᱟ ᱵᱚᱱ ᱵᱮᱵᱚᱦᱟᱨ ᱞᱮᱠᱷᱟᱱ ᱜᱚᱝᱠᱮ ᱟᱵᱚ ᱟᱹᱵᱤᱱᱟᱜ ᱩᱭᱦᱟᱹᱨ ᱛᱮ ᱟᱨᱠᱤ, ᱟᱵᱚ ᱱᱟᱯᱟᱭ ᱵᱚᱱ ᱛᱟᱦᱮᱱᱟ ᱟᱨᱠᱤ᱾
ᱚᱱᱟ ᱫᱚ ᱦᱟᱸᱜ ᱱᱚᱝᱠᱟ ᱞᱤᱧ ᱞᱟᱹᱭᱟ, ᱢᱟᱱᱮ ᱢᱟᱱᱮ ᱦᱟᱺᱰᱤ ᱯᱟᱹᱣᱨᱟᱹ ᱫᱚ, ᱮᱢᱚᱱ ᱢᱤᱫᱴᱟᱝ ᱡᱤᱱᱤᱥ ᱠᱟᱱᱟ ᱪᱤᱴᱤ ᱵᱩᱴᱤ, ᱧᱩᱭᱟ ᱥᱮᱵᱤᱱ ᱜᱮᱞᱟᱭᱟ ᱡᱩᱫᱤ ᱟᱨᱦᱚᱸ ᱵᱤᱱ ᱧᱩᱭ ᱤᱫᱤᱭᱟ ᱚᱱᱠᱟ ᱚᱱᱟ ᱫᱚ ᱟᱹᱰᱤ ᱠᱷᱟᱨᱟᱯ ᱡᱤᱱᱤᱥ ᱠᱟᱱᱟ᱾ ᱠᱷᱟᱨᱟᱯ ᱠᱷᱟᱱ ᱠᱷᱟᱨᱟᱯᱟ ᱵᱷᱟᱹᱜᱤ ᱠᱷᱟᱱ ᱵᱷᱟᱹᱜᱮᱭᱟ, ᱠᱷᱟᱨᱟᱯ ᱫᱚ ᱱᱚᱝᱠᱟ ᱦᱩᱭᱩᱜ ᱠᱟᱱᱟ, ᱚ ᱟᱜᱮ ᱫᱚ ᱱᱚᱝᱠᱟ ᱦᱩᱭᱩᱜ ᱠᱟᱱᱟ ᱵᱷᱟᱜᱮ ᱫᱚ ᱦᱩᱭᱩᱜ ᱠᱟᱱᱟ, ᱡᱩᱫᱤ ᱦᱸᱟᱜ ᱡᱟᱦᱟᱸ ᱢᱟᱱᱮ ᱰᱤᱯᱨᱮᱥᱚᱱ ᱨᱮ ᱥᱮ ᱡᱟᱦᱟᱱᱟᱜ, ᱡᱷᱟᱢᱮᱞᱟ ᱨᱮ ᱢᱮᱱᱟᱜ ᱵᱮᱱᱟ ᱦᱮᱸ ᱥᱮ, ᱟᱫᱚ ᱛᱟᱞᱦᱮ ᱡᱷᱟᱢᱮᱞᱟ ᱨᱮ ᱢᱮᱱᱟᱜ ᱵᱮᱱ ᱠᱷᱟᱱ ᱟᱫᱚ ᱠᱟᱹᱡ ᱫᱚ ᱢᱚᱱᱮ ᱥᱟᱱᱛᱤ ᱞᱟᱹᱜᱤᱫ ᱫᱚ ᱟᱫᱚ, ᱵᱷᱟᱜᱮ ᱛᱮ ᱯᱟᱹᱣᱨᱟᱹ ᱵᱤᱱ ᱧᱩᱭᱟ ᱟᱨ ᱯᱟᱹᱣᱨᱟᱹ ᱧᱩ ᱞᱮᱠᱷᱟᱱ ᱮᱢᱚᱱ ᱵᱩᱡᱷᱟᱹᱜᱼᱟ, ᱢᱟᱱᱮ ᱟᱸᱡᱚᱢ ᱵᱟᱲᱟ ᱠᱟᱜ ᱠᱚᱣᱟ ᱞᱤᱧ ᱟᱞᱤᱧ ᱩᱱᱟᱹᱜ ᱫᱚ ᱦᱟᱜ ᱵᱟᱞᱤᱧ ᱧᱩᱭᱟ᱾